ᱦᱮᱞᱳ ᱪᱮᱫᱧ ᱪᱮᱠᱟᱭ ᱫᱟ ᱦᱚ
ᱟᱨ ᱪᱮᱫ ᱮᱢ ᱪᱤᱠᱟᱹᱭᱟ ᱦᱳ ᱱᱚᱜᱼᱚᱭ ᱮᱬᱮ ᱜᱤᱛᱤᱡ ᱦᱩᱭ ᱟᱠᱟᱱᱟ
ᱦᱮᱸ ᱟᱹᱰᱤ ᱪᱟᱴᱠᱟ ᱜᱟᱛᱮ ᱦᱩᱭᱱᱟ ᱱᱚᱜᱚᱭ ᱰᱟᱠ ᱫᱟᱠᱟ ᱠᱚ ᱟᱣᱨᱤ ᱡᱚᱢ ᱦᱩᱭᱩ ᱟ ᱱᱚᱼᱚᱭ ᱫᱩᱲᱩᱵ ᱦᱩᱭ ᱠᱟᱱᱟ
ᱫᱟᱠᱟ ᱡᱚᱢ ᱠᱟᱛᱮ ᱜᱤᱛᱤᱡ ᱦᱩᱭ ᱠᱟᱱᱟ ᱦᱳ ᱪᱤᱠᱟᱭᱟᱢ ᱫᱟᱜ ᱦᱚᱸ ᱵᱟᱭ ᱫᱟᱜ ᱮᱫᱟ
ᱥᱮ ᱛᱚ ᱪᱤᱠᱟᱹᱭᱟᱢ ᱵᱟᱭ ᱫᱟᱜᱠ ᱠᱷᱟᱢ ᱫᱚ ᱪᱤᱠᱟᱹᱭᱟᱢ ᱟᱵᱚᱣᱟᱜ ᱫᱳᱥ ᱛᱮᱜᱮ ᱵᱟᱭ ᱫᱟᱜ ᱫᱟᱛᱚ
ᱚᱱᱟ ᱫᱚ ᱠᱟᱱ ᱜᱮᱭᱟ
ᱦᱮᱸ ᱥᱮ ᱦᱚᱪᱚ ᱠᱟᱱ ᱜᱮ
ᱵᱟᱹᱭᱦᱟᱹᱲ ᱠᱚᱨᱮ ᱫᱟᱜ ᱦᱚᱸ ᱵᱟᱝ ᱞᱟᱜᱟᱜ ᱠᱟᱱᱟ ᱟᱫᱚᱢ ᱪᱤᱠᱟᱹᱭᱟ
ᱦᱮᱸ ᱥᱮᱱ ᱦᱚᱪᱚ ᱠᱟᱱ ᱜᱮᱭᱟ ᱦᱳ ᱵᱟᱹᱭᱦᱟᱹᱲ ᱠᱚᱨᱮ ᱵᱟᱭ ᱫᱟᱜ ᱞᱮᱠᱷᱟᱡ ᱮᱭ ᱵᱟᱨᱮ ᱪᱤᱠᱟᱛᱮ ᱞᱟᱜᱟᱜᱼᱟ ᱫᱟᱜ ᱫᱚ ᱪᱟᱸᱫᱚᱳ ᱵᱚᱸᱜᱟ ᱡᱩᱫᱤ ᱵᱟᱭ ᱠᱚᱥᱴᱚ ᱟᱵᱚᱱ ᱠᱷᱟᱡ ᱫᱚ ᱵᱟᱭ ᱫᱟᱭᱟᱵᱚᱱ ᱠᱷᱟᱱ ᱫᱚ ᱪᱤᱠᱟᱹᱭᱟᱢ
ᱟᱫᱚ ᱚᱱᱠᱟᱱ ᱠᱚᱥᱴᱚ ᱫᱚᱦᱳ ᱚᱱ ᱟᱵᱚᱵᱚᱱ ᱟᱫᱚ ᱵᱤᱱᱟᱹ ᱡᱚᱢ ᱛᱮᱢ ᱜᱩᱡᱩᱜᱼᱟ ᱠᱤ ᱚᱱᱠᱟ ᱠᱚᱥᱴᱚ ᱫᱚ ᱟᱫᱚ ᱦᱩᱭᱩᱜᱼᱟ ᱠᱤ ᱦᱮᱸ
ᱟᱫᱚᱢ ᱪᱮᱠᱟᱭᱟ ᱵᱮᱱᱟᱹᱧᱟ ᱚᱱᱠᱟ ᱫᱚ ᱜᱚᱡ ᱫᱚ ᱦᱩᱭᱩᱜᱼᱟ ᱠᱤ ᱟᱫᱚ ᱡᱟᱦᱟᱸ ᱡᱟᱦᱟᱸ ᱞᱮᱠᱟ ᱠᱟᱛᱮ ᱧᱮᱞᱛᱚ ᱦᱩᱭᱩᱜᱼᱟ ᱮᱭ ᱨᱮ
ᱚ ᱮᱴᱟᱜ ᱠᱟᱹᱢᱤ ᱟᱫᱚ ᱧᱮᱞ ᱦᱩᱭᱩᱜᱼᱟ ᱟᱫᱚ ᱪᱤᱠᱟᱭ ᱦᱩᱭᱩᱜᱼᱟ ᱚᱱᱟ ᱜᱮᱛᱚ ᱵᱟᱢ ᱵᱩᱡᱩᱜ ᱚᱱᱟ ᱜᱮᱛᱚ ᱵᱟᱝ ᱵᱩᱡᱩᱜ ᱠᱟᱱᱟ ᱪᱮᱫ ᱪᱤᱠᱟᱹᱭ ᱦᱩᱭᱩᱜᱼᱟ
ᱦᱮᱸ
ᱟᱨ ᱵᱤᱱᱟᱹ ᱡᱚᱱ ᱠᱟᱛᱮᱜ ᱜᱚᱡ ᱫᱚ ᱦᱩᱭᱩᱜᱭᱳᱼᱟ ᱡᱟᱦᱟᱸ ᱞᱮᱠᱟ ᱠᱟᱛᱮ ᱡᱤ ᱵᱟ. ᱧᱪᱟᱭ ᱛᱚ ᱛᱟᱦᱮᱱ ᱦᱮᱡ ᱠᱟᱱᱟ ᱫᱩᱱᱭᱟᱹᱨᱮ ᱫᱷᱟᱹᱨᱛᱤ ᱨᱮᱵᱚᱱ ᱦᱮᱡ ᱟᱠᱟᱱᱟ ᱚᱱᱠᱟ ᱠᱟ ᱠᱟᱛᱮᱜ ᱜᱮ ᱵᱟᱧᱪᱟᱣ ᱦᱩᱭᱩᱜᱭᱼᱟ ᱪᱤᱠᱟᱭᱟ ᱵᱟᱭ ᱫᱟᱜ ᱵᱚᱱ ᱠᱷᱟᱡ ᱫᱚ ᱪᱟᱸᱫᱚᱳ ᱵᱚᱸᱜᱟ ᱫᱟᱜ ᱫᱚ
ᱟᱨ ᱟᱯᱮᱥᱮᱫ ᱢᱟᱜ ᱢᱚᱬᱮ ᱠᱚ ᱦᱩᱭᱮᱱ ᱪᱮᱫ ᱠᱚ ᱦᱩᱭᱱᱟ
ᱦᱩᱭᱮᱱ ᱜᱮᱭᱟ ᱵᱷᱟᱹᱜᱤ ᱜᱮ ᱢᱟᱜᱢᱚᱬᱮ ᱫᱤᱥᱚᱢ ᱤᱭᱟᱹ ᱦᱩᱭᱱᱟ ᱟᱨ ᱛᱤᱨᱤᱥᱟ ᱡᱩᱱ ᱪᱮᱫ ᱞᱮᱠᱟ ᱯᱮ ᱢᱟᱱᱟᱣ ᱠᱮᱫᱟ ᱦᱳ ᱦᱩᱞ
ᱵᱷᱟᱹᱜᱤ ᱜᱮ ᱢᱟᱱᱟᱣ
ᱟᱨᱮᱸ ᱵᱷᱟᱜᱤ ᱜᱮᱯᱮ ᱢᱟᱱᱟᱣ ᱠᱮᱫᱟ ᱟᱞᱮ ᱥᱮᱫ ᱦᱚᱸ ᱵᱷᱟᱜᱤ ᱜᱮᱞᱮ ᱢᱟᱱᱟᱣ ᱠᱮᱫᱟ
ᱚ ᱛᱤᱨᱤᱥᱟ ᱡᱩᱱ ᱪᱮᱫ ᱞᱮᱠᱟ ᱢᱟᱱᱟᱣ ᱠᱮᱫ ᱛᱮ
ᱵᱷᱟᱹᱜᱤ ᱜᱮᱞᱮ ᱢᱟᱱᱟᱣ ᱠᱟᱫᱟ ᱦᱳ
ᱟᱞᱮ ᱥᱮᱫ ᱯᱨᱳᱜᱨᱟᱢ ᱛᱮᱱ ᱯᱨᱳᱜᱨᱟᱢ ᱛᱟᱦᱮᱸ ᱞᱮᱱᱟ ᱚᱸᱰᱮ᱾
ᱟᱞᱮ ᱥᱮᱫ ᱫᱚ ᱯᱨᱳᱜᱨᱟᱢ ᱠᱚᱫᱚ ᱵᱚᱱᱫᱚ ᱟᱠᱟᱱᱟ ᱮᱠᱷᱚᱱ ᱫᱚ
ᱯᱨᱳᱜᱨᱟᱢ ᱛᱟᱦᱮᱸ ᱞᱮᱱᱟ ᱦᱚᱸ
ᱦᱮᱸ ᱪᱮᱫ ᱞᱮᱠᱟ ᱯᱨᱳᱜᱨᱟᱢ ᱠᱚ ᱪᱮᱫ ᱞᱮᱠᱟ ᱠᱚ ᱢᱟᱱᱟᱣ
ᱵᱷᱟᱜᱤ ᱜᱮᱠᱚ ᱦᱚᱲ ᱠᱟᱱ ᱛᱟᱦᱮᱱᱟ
ᱮ ᱵᱷᱟᱜᱤ ᱜᱮᱠᱷᱚ ᱦᱚᱲ ᱠᱟᱱ ᱛᱟᱦᱮᱱᱟ
ᱛᱚᱵᱮ ᱵᱷᱟᱜᱤ ᱜᱮᱯᱮ ᱢᱟᱱᱟᱣ ᱠᱮᱫᱟ ᱯᱨᱳᱜᱨᱟᱢ ᱠᱚᱫᱚ
ᱦᱩᱸ
ᱦᱩᱸ ᱫᱟᱜ ᱫᱚ ᱟᱫᱚ ᱪᱮᱫ
ᱦᱮᱸ ᱢᱟᱜ ᱢᱚᱬᱮ ᱠᱚ ᱪᱮᱫ ᱠᱚ ᱪᱮᱫ ᱞᱮᱠᱟ ᱠᱮᱫᱟᱯᱮ
ᱟᱹᱰᱤ ᱱᱟᱯᱟᱭ ᱜᱮᱞᱮ ᱟᱹᱰᱤ ᱱᱟᱯᱟᱭ ᱜᱮᱞᱮ ᱯᱩᱨᱟᱹᱣ ᱠᱮᱫᱟ ᱛᱚ ᱱᱟᱯᱟᱭ ᱜᱮᱞᱮ ᱯᱩᱨᱟᱹᱣ ᱠᱮᱫᱟ
ᱚ ᱱᱟᱯᱟᱭ ᱜᱮ
ᱦᱩᱸᱻ
ᱱᱟᱯᱟᱭ ᱯᱩᱨᱟᱹᱜ ᱠᱷᱟᱡ ᱜᱮ ᱴᱷᱤᱠ ᱫᱚ᱾
ᱦᱩᱸ ᱛᱚᱠᱷᱚᱱ ᱫᱚ ᱱᱟᱯᱟᱭ ᱜᱮ ᱯᱩᱨᱟ. ᱣ ᱦᱩᱭᱩᱜᱼᱟ
ᱚᱸ
ᱦᱮᱸ ᱫᱮᱠᱷᱟᱡᱟᱭ ᱜᱮ ᱦᱩᱭᱩᱜᱼᱟ᱾
ᱩᱸ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ ᱦᱳ?
ᱫᱟᱠᱟ ᱠᱚ ᱟᱹᱣᱨᱤᱩ ᱡᱚᱢ ᱦᱩᱭᱩᱜᱼᱟ ᱦᱳ ᱱᱚᱜᱼᱚᱭ ᱛᱚ ᱦᱟᱸᱜ ᱤᱥᱤᱱ ᱦᱩᱭᱩᱜ ᱠᱟᱱᱟ
ᱚᱻ ᱟᱣᱨᱤᱭᱟᱜᱼᱟ?
ᱟᱹᱣᱨᱤᱭᱟᱜᱼᱟ᱾
ᱟ ᱟᱞᱮᱭᱟᱜ ᱦᱚᱸ ᱵᱟᱠᱚ ᱤᱥᱤᱱ ᱫᱟ᱾
ᱟᱣᱨᱤ ᱠᱚ ᱤᱥᱤᱱᱟ
ᱦᱳᱭ ᱜᱮ ᱵᱟᱝ ᱟᱹᱣᱨᱤ ᱦᱩᱭᱩᱜᱼᱟ, ᱪᱚᱸᱫᱟ ᱠᱟᱫᱟ ᱠᱚ ᱟᱹᱨᱤ ᱦᱩᱭᱩᱜᱼᱟ ᱦᱮᱸ᱾
ᱟᱫᱚ ᱥᱮ ᱫᱚ ᱞᱮᱴ ᱜᱮᱭᱟ ᱛᱮᱦᱮᱧ ᱜᱟᱯᱟ ᱫᱚ ᱞᱮᱴᱚᱜ ᱜᱮᱭᱟ ᱛᱚ ᱛᱷᱚᱲᱟ ᱵᱩᱭ ᱟᱭᱩ ᱥᱮ ᱞᱟᱹᱴᱷᱩ ᱫᱤᱱ ᱠᱟᱱᱟ᱾ ᱮᱚᱠᱷᱚᱱ ᱫᱚ ᱜᱚᱨᱚᱢ ᱜᱮᱥ ᱜᱚᱨᱚᱢ ᱠᱟᱱᱟ ᱤᱥᱤᱱ ᱦᱚᱫᱚᱜᱼᱟ ᱠᱤ?
ᱮᱸ
ᱦᱩᱸ ᱥᱟᱲ ᱟᱠᱟᱱ ᱜᱮ
ᱫᱤᱭᱮ ᱟᱯᱮᱥᱮᱫ ᱫᱟᱬᱟᱵᱟᱲᱟ ᱪᱟᱞᱟᱜ ᱦᱩᱭᱩᱜᱼᱟ
ᱦᱤᱡᱩᱜ ᱢᱮ ᱦᱳ ᱛᱚᱵᱮ ᱦᱟᱞᱮ ᱥᱮᱜ᱾
ᱟᱸ ᱢᱮᱱ ᱦᱩᱭᱩᱜ ᱠᱟᱱᱟ ᱛᱚ ᱪᱟᱞᱟᱜ ᱤᱧ᱾
ᱟᱫᱚ ᱦᱤᱡᱩᱜ ᱢᱮ ᱦᱳ ᱫᱟᱬᱟ ᱵᱟᱟᱲ ᱱᱟᱦ ᱱᱟᱠᱟᱫᱟ ᱧᱮᱞᱟᱢ ᱫᱟᱜ ᱫᱚ᱾ ᱟᱞᱮ ᱥᱮᱫ ᱫᱟᱜ ᱫᱩᱞ ᱪᱟᱹᱞᱩᱜ ᱠᱟᱱᱟ ᱦᱳ ᱥᱨᱟᱵᱚᱱ ᱜᱮ ᱦᱟᱸᱜ ᱪᱟ. ᱞᱩᱜᱼᱟ ᱦᱟᱸᱜ ᱮᱵᱟᱨᱮ᱾
ᱛᱤᱥ ᱠᱷᱚᱡ ᱠᱟᱱᱛᱮ?
ᱱᱚᱜᱼᱚᱭ ᱛᱚ ᱥᱚᱨᱟᱵᱚᱱ ᱵᱚᱸᱜᱟ ᱠᱷᱟᱡ ᱜᱮ ᱥᱩᱨᱩᱜᱼᱟ᱾
ᱚ ᱪᱟᱞᱟᱜ ᱦᱩᱭᱩᱜᱼᱟ ᱛᱟᱦᱞᱮ᱾ ᱪᱟᱞᱟᱜ ᱚ ᱛᱟᱦᱞᱮ ᱪᱟᱞᱟᱜ ᱦᱩᱭᱩᱜᱼᱟ ᱦᱳ᱾ ᱟᱫᱚ ᱯᱳᱭᱞᱳ ᱯᱳᱭᱞᱳ ᱥᱳᱢ ᱵᱟᱨ ᱨᱮ ᱵᱷᱤᱲᱚᱜᱼᱟ ᱥᱮ ᱵᱟᱝ?
ᱯᱳᱭᱞᱳ ᱥᱟᱢ ᱵᱟᱨ ᱫᱚ ᱦᱟᱞᱠᱟᱨ ᱢᱳᱫᱫᱷᱮ ᱵᱷᱤᱲᱚᱜᱼᱟ ᱚᱱᱟ ᱵᱷᱤᱲ ᱫᱚ ᱵᱷᱤᱲᱚᱜ ᱜᱮᱭᱟ ᱵᱟᱝ ᱩᱱᱟᱹᱜ ᱫᱚ ᱩᱱᱟᱹᱜ ᱫᱚ ᱵᱟᱝ ᱵᱷᱤᱲᱚᱜ ᱢᱟᱱᱮ
ᱚ ᱥᱮ ᱢᱚᱛᱚᱱ ᱪᱟᱞᱟᱣ ᱦᱩᱭᱩᱜᱼᱟ, ᱵᱷᱤᱲᱚᱜ ᱠᱷᱟᱡ ᱫᱚ ᱪᱟᱞᱟᱜ ᱦᱩᱭᱩᱜᱼᱟ ᱦᱳ᱾
ᱪᱟᱞᱟᱣ ᱫᱚ ᱛᱤᱱ ᱱᱚᱢᱵᱚᱨ ᱠᱚᱨᱮ ᱦᱤᱡᱩᱜᱼᱟ᱾
ᱚ ᱛᱤᱱ ᱱᱚᱢᱵᱚᱨ ᱠᱚ ᱛᱤᱱ ᱱᱚᱢᱵᱚᱨ ᱥᱚᱯᱛᱟ ᱢᱮᱱᱫᱟᱹᱧ ᱛᱤᱱ ᱱᱚᱢᱵᱚᱨ ᱥᱚᱯᱛᱟ?
ᱦᱮᱸ ᱛᱤᱱ ᱱᱚᱢᱵᱚᱨ ᱥᱚᱯᱛᱟ ᱠᱚᱛᱮᱢ ᱦᱤᱡᱩᱜᱼᱟ, ᱚᱱᱟ ᱠᱷᱟᱡ ᱫᱚ ᱵᱷᱟᱜᱤ ᱵᱷᱤᱲᱚᱜᱼᱟ᱾
ᱚ ᱴᱷᱤᱠ ᱜᱮᱭᱟ, ᱪᱟᱞᱟᱜ ᱦᱩᱭᱩᱜᱼᱟ ᱛᱟᱦᱚᱞᱮ ᱦᱳ᱾
ᱴᱷᱤᱠ ᱜᱮᱭᱟ ᱦᱤᱡᱩᱜ ᱟᱯᱮ ᱦᱳ ᱟᱹᱰᱤ ᱛᱟᱜᱲᱟ ᱡᱚᱢᱟᱜᱼᱟ ᱦᱳ᱾
ᱟᱹᱞᱤᱧ ᱥᱤᱢᱠᱩᱢ ᱜᱚᱡ ᱠᱮ ᱠᱚᱣᱟ ᱛᱟᱦᱚᱞᱮ
ᱴᱷᱤᱠ ᱟᱪᱷᱮ ᱜᱚᱡ ᱠᱚ ᱦᱩᱭᱩᱜᱼᱟ ᱟᱫᱚ ᱪᱮᱫ ᱯᱷᱳᱱᱟᱢ ᱟᱫᱚ ᱪᱮᱫ ᱜᱚᱡ
ᱯᱷᱚᱱ ᱫᱚᱧ ᱯᱷᱚᱱ ᱢᱟᱪᱚᱧ ᱯᱷᱚᱱ ᱜᱮᱭᱟ ᱦᱳ᱾
ᱦᱮᱸ ᱚᱱᱟᱜᱮ ᱟᱫᱚ ᱯᱷᱳᱱ ᱦᱚᱸᱛᱚ ᱵᱮᱵᱚᱥᱛᱟ ᱦᱩᱭᱩᱜ-ᱟ ᱦᱮᱸᱥᱮ ᱟᱨ ᱱᱚᱜᱼᱚᱭ ᱡᱟᱱᱟᱣ ᱫᱚᱦᱚ ᱠᱤᱧ ᱠᱟᱱᱟ ᱛᱚ ᱨᱮᱰᱤ ᱴᱷᱤᱠ ᱠᱟᱜᱼᱟ ᱛᱚ ᱥᱮ
ᱦᱮᱸ ᱚᱱᱟᱜᱤᱧ ᱢᱮᱛᱟᱢ ᱠᱟᱱᱟ ᱡᱟᱢᱱᱟᱣ ᱠᱟᱢ ᱠᱟᱹᱱᱤᱧ
ᱦᱚᱜᱼᱚᱭ ᱥᱨᱟᱵᱚᱱ ᱜᱮ ᱦᱟᱜᱼᱚᱭ ᱛᱚᱢ ᱡᱟᱱᱟᱣ ᱫᱚᱦᱚ ᱟᱹᱧ ᱠᱟᱱᱟ ᱟᱫᱚ ᱪᱮᱫ
ᱮ
ᱚᱱᱟ ᱨᱮᱜᱮ ᱫᱚ ᱵᱩᱡᱽ ᱠᱚᱭᱟ ᱦᱤᱡᱩᱜ ᱟᱢ ᱦᱟᱸᱜ ᱮᱠᱵᱟᱨᱮ ᱨᱮ ᱫᱤᱫᱤ ᱴᱷᱤᱠ ᱠᱟᱠᱚ ᱦᱩᱭᱩᱜᱼᱟ᱾
ᱚᱱᱟ ᱜᱮ
ᱦᱩᱸ ᱾
ᱪᱤᱠᱟᱹ ᱵᱟᱲᱟᱭᱮᱫ ᱛᱮ ᱦᱳ
ᱚᱲᱟᱜ ᱠᱚᱨᱮ ᱜᱮ ᱠᱟᱹᱢᱤ ᱴᱩᱠᱴᱟᱠ ᱪᱟᱞᱟᱣ ᱦᱩᱭᱩᱜ ᱠᱟᱱᱟ ᱾
ᱚ ᱚᱱᱟᱜᱮ ᱤᱧ ᱦᱚᱸ ᱰᱟᱹᱝᱨᱤ ᱜᱩᱯᱤ ᱠᱚᱧ ᱪᱟᱞᱟᱜ ᱠᱟᱱᱟ ᱾
ᱦᱩᱸ ᱚ ᱾ ᱦᱩᱸ ᱥᱮ ᱰᱟᱝᱨᱤ ᱜᱩᱯᱤ ᱦᱚᱸ ᱠᱟᱹᱢᱤ ᱠᱟᱱ ᱜᱮᱭᱟ ᱦᱳ ᱟᱫᱚᱢ ᱢᱮᱱᱟ ᱠᱷᱟᱛᱨᱩ ᱠᱟᱹᱢᱤ ᱠᱟᱱᱟ ᱚᱱᱟ ᱫᱚ ᱫᱚᱢᱰᱤ ᱯᱟᱨᱢᱟᱱᱮᱱᱴ ᱠᱟᱹᱢᱤ ᱠᱟᱱᱟ ᱚᱱᱟ ᱫᱚ ᱾
ᱯᱟᱨᱢᱮᱱᱴ ᱢᱮᱱ ᱫᱚ ᱯᱟᱨᱢᱮᱱᱴ ᱠᱟᱱ ᱜᱮᱭᱟ ᱦᱳ ᱟᱫᱚ ᱪᱮ ᱜᱮ ᱵᱟᱝ ᱦᱩᱭᱩᱜ ᱠᱟᱱᱟ ᱰᱟᱹᱝᱨᱤ ᱜᱩᱯᱤ ᱦᱚᱛᱮ ᱛᱮᱦᱚᱸ ᱾ ᱦᱮᱸ ᱾
ᱚᱱᱟ ᱦᱚᱸ ᱠᱟᱹᱢᱤ ᱠᱟᱱ ᱜᱮᱭᱟ ᱦᱳ ᱟᱞᱚᱢ ᱢᱮᱱᱟ ᱠᱟᱢᱤ ᱵᱟᱝ ᱠᱟᱱᱟ
ᱠᱟᱹᱢᱤ ᱢᱟᱪᱷᱚ ᱠᱟᱹᱢᱤ ᱠᱟᱱ ᱜᱮᱭᱟ ᱟᱫᱚ ᱪᱮ ᱜᱮ ᱵᱟᱢ ᱠᱚᱨᱟᱣ ᱫᱟᱲᱮ ᱫᱚ ᱦᱳ
ᱦᱩᱸ ᱥᱮ ᱟᱫᱚ ᱠᱟᱱ ᱜᱮᱭᱟ ᱾
ᱦᱮᱸ ᱾
ᱠᱟᱹᱢᱤ ᱦᱚᱸᱛᱚ ᱠᱟᱹᱢᱤ ᱠᱟᱱ ᱜᱮᱭᱟ ᱠᱟᱹᱢᱤ ᱫᱚ ᱵᱟᱝ ᱠᱟᱱᱟ ᱜᱮ ᱠᱟᱹᱢᱤ ᱠᱟᱱ ᱜᱮᱭᱟ ᱚᱱᱟ ᱦᱚᱸ ᱾
ᱟᱫᱚ
ᱦᱮᱸ ᱥᱮ ᱚᱠᱚᱭ ᱧᱮᱞ ᱵᱟᱝ ᱧᱮᱞ ᱞᱮᱠᱷᱟᱱ ᱦᱩᱭᱩᱜᱼᱟ ᱾
ᱦᱩᱸ
ᱦᱩᱸ ᱾ ᱚᱱᱟ ᱦᱚᱸ ᱠᱟᱹᱢᱤ ᱠᱟᱱ ᱜᱮᱭᱟ ᱢᱤᱫᱴᱟᱱ ᱾
ᱦᱩᱸ ᱟᱯᱮ ᱥᱮᱫ ᱫᱚ ᱦᱳᱭ ᱥᱤᱛᱩᱝ ᱫᱟ ᱥᱮ ᱵᱟᱝ?
ᱦᱩᱸ
ᱢᱮᱱᱫᱟᱧ ᱥᱤᱛᱩᱝ ᱫᱟᱭ ᱥᱮ ᱵᱟᱝ?
ᱥᱤᱛᱩᱝ ᱮᱫ ᱜᱮᱭᱟ ᱥᱤᱛᱩᱝ ᱫᱚ
ᱟᱸ ᱟᱞᱮ ᱫᱚ ᱚᱱᱠᱟᱜ ᱜᱮ ᱵᱟᱝᱮ ᱥᱤᱛᱩᱝ ᱮᱫᱟ ᱰᱩᱸᱰᱨᱩᱜ ᱟᱠᱟᱫᱟᱭ ᱫᱟᱜ ᱦᱚᱸ ᱛᱷᱚᱲᱟ ᱛᱷᱚᱲᱤ ᱫᱟᱜ ᱮᱫᱟ
ᱚᱱᱟ ᱜᱮ ᱥᱮᱛᱟᱜ ᱵᱮᱨ ᱫᱟᱜ ᱫᱟ ᱱᱟᱥᱮ ᱱᱟᱜ ᱧᱤᱫᱟᱹ ᱵᱷᱤᱛᱤᱨ ᱨᱮ ᱟᱨ ᱵᱟᱫ ᱵᱟᱹᱠᱤ ᱫᱚ ᱥᱮᱛᱟᱜ ᱵᱮᱨ ᱫᱚ ᱥᱤᱛᱩᱝ ᱫᱟ ᱯᱩᱨᱟᱹ ᱜᱮ ᱾
ᱛᱚ ᱾
ᱦᱩᱸ ᱾
ᱱᱮᱛᱟᱨ ᱫᱚ ᱰᱚᱸᱰᱨᱩ ᱠᱟᱜ ᱠᱟᱱᱟᱭ ᱾
ᱦᱮᱸᱫᱟᱜ ᱦᱚᱸ ᱫᱟᱜ ᱫᱚ ᱵᱟᱭ ᱫᱟᱜ ᱫᱟ
ᱫᱟᱜ ᱫᱚᱭ ᱫᱟᱜ ᱮᱫ ᱜᱮᱭᱟ ᱛᱷᱚᱲᱟ ᱛᱷᱩᱲᱤᱭ ᱫᱟᱜ ᱫᱟ
ᱚ ᱚ ᱢᱟᱱᱮ ᱜᱮᱪ ᱯᱮᱪ ᱜᱮ ᱥᱩᱫᱩ ᱚᱱᱟ ᱚᱱᱟ ᱨᱟᱪᱟ ᱨᱚᱦ ᱨᱟᱪᱟ ᱞᱚᱦᱚᱜ ᱥᱮ ᱢᱟᱱᱮ ᱠᱷᱮᱛ ᱠᱚᱨᱮ ᱫᱚ ᱫᱟᱜ ᱫᱚ ᱟᱹᱣᱨᱤ ᱞᱟᱜᱟ ᱛᱚᱵᱮ
ᱦᱩᱸ ᱟᱹᱣᱨᱤ ᱞᱟᱜᱟᱜᱼᱟ
ᱚ ᱟᱹᱰᱤ ᱢᱩᱥᱠᱤᱞᱟ ᱟᱹᱰᱤ ᱞᱮᱴ, ᱟᱹᱰᱤ ᱞᱮᱴᱜ ᱵᱚᱱ ᱫᱚ ᱛᱚᱵᱮ ᱪᱟᱥ ᱫᱚ ᱛᱚᱵᱮ
ᱞᱮᱴᱮᱫ ᱮᱫ ᱵᱚᱱ ᱜᱮᱭᱟᱭ᱾
ᱦᱩᱸ ᱾ ᱚ
ᱢᱮᱱᱫᱟ ᱞᱤᱧ ᱟᱯᱮ ᱥᱮᱫ ᱫᱚ ᱞᱟᱹᱜ ᱟᱯᱮ ᱥᱮᱫ ᱫᱚ ᱫᱟᱜ ᱫᱟᱭ ᱥᱮ ᱵᱟᱝ?
ᱟᱞᱮ ᱥᱮ ᱟᱹᱣᱨᱤ ᱫᱟᱜ ᱜᱟᱭ ᱦᱚᱸ ᱮᱠᱫᱚᱢ ᱟᱞᱚᱢ ᱢᱮᱱᱟ ᱾ ᱡᱟ ᱚᱵᱚᱥᱛᱟ ᱢᱚᱱᱮ ᱦᱩᱭᱩᱜ ᱠᱟᱱᱟ ᱠᱟᱞᱚᱢ ᱛᱮᱫᱚ ᱩᱯᱟᱹᱥ ᱦᱩᱭᱩᱜ ᱞᱮᱠᱟ ᱵᱩᱡᱩᱜ ᱠᱟᱱᱟ ᱢᱚᱱᱮ ᱦᱩᱭᱩᱜ ᱠᱟᱱᱟ
ᱚᱱᱟ ᱜᱮᱥᱮ ᱦᱳ ᱟᱨ ᱱᱚᱛᱮ ᱦᱚᱸ ᱟᱠᱟᱞᱟᱭ ᱥᱮ ᱪᱤᱠᱟᱭᱟᱭ
ᱦᱩᱸ ᱥᱮᱛᱚ ᱟᱠᱟᱞ ᱠᱷᱟᱡ ᱫᱚᱢ ᱪᱮᱠᱟᱭᱟᱢ ᱦᱳ ᱟᱠᱟᱞ ᱠᱷᱟᱡᱽ ᱫᱚ ᱾
ᱦᱩᱸ
ᱦᱮᱸ
ᱦᱮᱸ ᱟᱠᱟᱞ ᱠᱷᱟᱡ ᱫᱚᱢ ᱪᱮᱠᱟ ᱫᱟᱲᱮᱭᱟᱜᱼᱟ ᱟᱢ ᱦᱚᱸ
ᱥᱮᱫ ᱟᱠᱟᱠᱟᱞ ᱞᱮᱠᱟᱱᱡ ᱫᱚᱢ ᱪᱮᱠᱟᱭᱟ ᱪᱟᱸᱫᱳ ᱵᱚᱸᱜᱟᱭ ᱟᱠᱟᱞ ᱞᱮᱚᱱ ᱠᱷᱟᱱ ᱫᱚᱢ ᱪᱮᱫ ᱮᱢ ᱢᱮᱱ ᱫᱟᱲᱮᱭᱟᱜᱼᱟ ᱢᱮᱱ ᱢᱮ
ᱟᱯᱮ ᱥᱮᱫ ᱦᱚᱸ ᱢᱮᱱᱫᱟ ᱫᱟᱜ ᱫᱩᱞᱫᱟ ᱵᱟᱝᱯᱮ ᱵᱟᱝ ᱮ ᱫᱟᱜ ᱟᱯᱮ ᱠᱟᱱᱟ ᱥᱮ
ᱦᱟᱯᱳᱭ ᱦᱳ ᱫᱟᱜ ᱫᱩᱞ ᱞᱟᱹᱜᱤᱫ ᱪᱮᱫ ᱞᱮᱠᱟ ᱠᱚ ᱫᱩᱞᱟᱜ ᱠᱟᱱᱟ ᱫᱟᱜ ᱫᱩᱞᱟᱭ ᱛᱚᱵᱮ ᱥᱮ ᱵᱷᱟᱜᱤ ᱡᱩᱛ ᱛᱮ ᱫᱟᱜᱟᱭ
ᱦᱮᱸ ᱚᱱᱟ ᱫᱚ ᱠᱟᱱ ᱜᱮᱭᱟ ᱪᱮᱫ ᱞᱮᱠᱟ ᱠᱚ ᱫᱩᱞᱟ ᱵᱷᱚᱠ ᱛᱚ ᱦᱟᱸᱜ
ᱦᱩᱸ ᱟᱞᱚᱢ ᱛᱮ ᱵᱟᱭ ᱫᱟᱜ ᱟᱵᱚᱱ ᱠᱷᱟᱱ ᱫᱚ ᱪᱮᱫ ᱵᱚᱱ ᱢᱟᱱᱟ ᱟᱫᱚ, ᱩᱱᱟᱹᱜ ᱵᱷᱚᱠᱛᱚ ᱡᱩᱫᱤ ᱫᱟᱜ ᱵᱚᱱ ᱫᱩᱞᱟᱭ ᱨᱮᱦᱚᱸ
ᱦᱩᱸ
ᱚᱱᱟᱜᱮ ᱟᱯᱮ ᱥᱮᱫ ᱦᱚᱸ ᱪᱟᱞᱟᱣ ᱦᱩᱭ ᱞᱮᱱᱟ ᱵᱩᱡᱽ ᱫᱟᱢ᱾
ᱚ ᱛᱤᱥ ᱪᱟᱞᱟᱜ ᱦᱩᱭ ᱦᱮᱡ ᱦᱩᱭ ᱮᱱᱟ
ᱚ, ᱤᱭᱟᱹ ᱥᱳᱢᱵᱟᱨ ᱦᱤᱞᱳᱜ
ᱯᱷᱳᱱ ᱞᱮᱫᱟ ᱦᱳᱻ
ᱟᱫᱚᱢ ᱯᱷᱳᱱᱟ ᱱᱟᱥᱮᱱᱟᱜ ᱫᱚᱨᱠᱟᱨ ᱛᱟᱦᱮᱸ ᱞᱮᱱᱟ ᱾
ᱦᱚᱸ
ᱚᱱᱟ ᱦᱚᱛᱮᱡ ᱛᱮ ᱪᱟᱞᱟᱣ ᱦᱩᱭᱮᱱ ᱦᱮᱸ ᱚᱱᱟ ᱤᱭᱟᱹᱛᱮ ᱪᱟᱞᱟᱣ ᱦᱩᱭ ᱞᱮᱱᱟ ᱢᱟᱱᱮ ᱪᱮᱫ ᱤᱭᱟᱹ ᱠᱚ ᱵᱟᱝ ᱦᱩᱭᱩᱜ ᱠᱟᱱᱟ᱾
ᱪᱮᱫ ᱠᱚ ᱚ ᱯᱷᱚᱨᱚᱢ ᱯᱷᱤᱞᱟᱯ ᱠᱚ‌ ᱥᱮ ᱪᱮᱫ
ᱦᱮᱸ ᱦᱳᱭ ᱚᱱᱟ ᱦᱚᱛᱮᱡ ᱛᱮ ᱪᱟᱞᱟᱜ ᱦᱩᱭ ᱞᱮᱱᱟ᱾
ᱟᱫᱚ ᱦᱮᱡ ᱦᱚᱸ ᱵᱟᱢ ᱦᱮᱡ ᱞᱮᱱᱟ ᱟᱞᱮ ᱥᱮᱡ ᱦᱚᱸ ᱵᱟᱢ ᱠᱷᱳᱲ
ᱚ ᱟᱫᱚ ᱚᱸᱱᱰᱮ ᱜᱮ ᱦᱩᱭᱱᱟ ᱾ ᱞᱮᱴᱮᱱᱟ ᱵᱟᱝ ᱚᱱᱟ ᱦᱚᱛᱮᱡ ᱛᱮ ᱨᱩᱣᱟᱹᱲ ᱦᱮᱡ ᱦᱩᱭ ᱮᱱᱟ᱾
ᱦᱮᱸ ᱡᱟ ᱵᱷᱤᱲᱚᱜ ᱠᱟᱱᱟ ᱵᱷᱤᱲ ᱦᱚᱸ ᱟᱞᱚᱢ ᱢᱮᱱᱟ ᱫᱚᱢᱮ ᱵᱷᱤᱲᱚᱜ ᱠᱟᱱᱟ ᱵᱷᱤᱲ ᱦᱚᱸ᱾
ᱩᱸ ᱦᱮᱸ
ᱟᱨ ᱵᱷᱤᱲ ᱦᱚᱸ ᱩᱱᱟᱹᱜ ᱵᱷᱤᱲᱚᱜ ᱠᱟᱱ ᱠᱷᱟᱡ ᱫᱚᱢ ᱪᱮᱠᱟᱭᱟ
ᱦᱮᱸ ᱮ
ᱦᱩᱸ
ᱵᱷᱤᱲᱟᱹᱣ ᱠᱟᱱ ᱜᱮᱭᱟ᱾
ᱵᱷᱤᱲᱚᱜ ᱠᱟᱱ ᱜᱮᱭᱟ᱾
ᱦᱩᱸ ᱵᱚᱞᱚᱠ ᱪᱟᱞᱟᱣ ᱦᱩᱭᱞᱮᱱᱟ ᱵᱞᱚᱠ
ᱚ, ᱵᱚᱞᱚᱠ ᱪᱟᱞᱟᱣ ᱞᱮᱱᱟ
ᱦᱮᱸ
ᱵᱚᱞᱚ ᱫᱚᱛᱟᱨᱚ ᱵᱷᱤᱲᱚᱜᱼᱟ ᱰᱷᱮᱨ ᱜᱮ ᱵᱷᱤᱲᱚᱜ-ᱟ ᱛᱚ
ᱫᱚᱢᱮ ᱦᱚᱲ ᱟᱫᱚ ᱞᱟᱭᱤᱱ ᱠᱚᱫᱚ ᱚᱠᱟᱨᱮᱢ ᱧᱟᱢᱟ ᱾
ᱦᱩᱸ, ᱥᱮ ᱫᱚ ᱠᱟᱱ ᱜᱮᱭᱟ ᱡᱟ ᱵᱷᱤᱲᱚᱜ ᱠᱟᱱᱟ ᱵᱷᱤᱲ ᱦᱚᱸ ᱫᱚᱢᱮ ᱵᱷᱤᱲᱚᱜ ᱠᱟᱱᱟ᱾
ᱦᱩᱸ
ᱚᱱᱮ ᱪᱮᱫ ᱠᱚ ᱯᱷᱚᱨᱚᱢ ᱠᱚ ᱮᱢᱮᱱ ᱯᱷᱤᱞᱟᱯ ᱠᱮᱫᱟ ᱵᱮᱱ ᱥᱮ ᱟᱣᱨᱤ
ᱦᱩᱸ ᱯᱷᱤᱞᱟᱹᱯ ᱠᱟᱜ ᱜᱮᱭᱟᱞᱤᱧ ᱟᱞᱤᱧ ᱦᱚᱸ
ᱦᱳᱭ ᱤᱱᱟᱹ, ᱦᱳᱭ ᱤᱱᱟᱹ ᱞᱟᱹᱜᱤᱫ ᱜᱮ ᱪᱟᱞᱟᱣ ᱦᱩᱭ ᱞᱮᱱᱟ᱾
ᱟᱨ ᱪᱮᱫ ᱞᱮᱠᱟ ᱵᱷᱤᱲ ᱜᱟᱹᱭᱫᱚᱟᱹ ᱵᱷᱤᱲ ᱚᱱᱟ ᱠᱚ ᱡᱟ ᱵᱷᱤᱲ ᱵᱟᱝ ᱫᱚᱢᱮ ᱵᱷᱤᱲ ᱾
ᱦᱮᱸ ᱦᱳᱭ ᱚᱱᱟᱹ ᱞᱟᱹᱜᱤᱫ ᱛᱮᱜᱮ
ᱦᱩᱸ ᱫᱚᱢᱮ ᱵᱷᱤᱲ ᱵᱟ
ᱦᱮᱸ ᱟᱹᱞᱤᱼᱞᱤ ᱪᱟᱞᱟᱣᱱᱟ ᱫᱚᱢᱮ ᱵᱷᱤᱲ ᱜᱮᱞᱤᱧ ᱟᱹᱫᱼᱟᱹᱭᱠᱟᱹᱣ ᱠᱮᱫᱟ
ᱦᱟᱞᱳ
ᱦᱮᱸ
ᱮᱸ ᱫᱚᱦᱚ ᱞᱟᱹᱜᱤ ᱞᱤᱝ ᱦᱚᱸ ᱛᱚ ᱫᱟᱠᱟ ᱠᱚᱠᱚ ᱦᱚᱦᱚᱭᱫᱟ
ᱚ ᱤᱥᱤᱱ ᱠᱮᱫᱟ ᱠᱚ
ᱦᱮᱸ ᱢᱟ ᱛᱟᱞᱦᱮ